ᱦᱮᱸ ᱡᱚᱦᱟᱨ ᱜᱤ
ᱦᱟ ᱜᱚᱝᱠᱮ ᱡᱚᱦᱟᱨ ᱜᱤ ᱤᱧᱟᱜ ᱟᱲᱟᱝ ᱪᱮᱞᱠᱟ ᱟᱸᱡᱚᱢᱚᱜ ᱠᱟᱱᱟ
ᱦᱮᱸ ᱢᱚᱡᱽ ᱜᱮ ᱟᱡᱚᱢᱚᱜ ᱠᱟᱱᱟ
ᱛᱚᱵᱮ ᱪᱮᱜ ᱦᱚᱸ ᱵᱟᱝ ᱱᱚᱜᱚᱭ ᱵᱟᱦᱨᱮ ᱥᱮᱫ ᱨᱮ ᱦᱮᱡ ᱠᱟᱛᱮᱫ ᱫᱩᱲᱩᱵ ᱦᱩᱭ ᱠᱟᱱᱟ ᱟᱨ ᱡᱟᱦᱟᱱᱟᱜ ᱫᱚ ᱚᱝᱠᱟ ᱫᱚ ᱵᱟᱝ ᱟᱢᱜᱤ ᱞᱟᱹᱭ ᱢᱮ ᱪᱮᱜ ᱠᱚᱢ ᱪᱤᱠᱟ ᱵᱟᱲᱟᱭ ᱫᱟ?
ᱦᱚᱸᱜ ᱚᱭ ᱮᱸ ᱫᱩᱲᱩᱵ ᱵᱟᱲᱟ ᱦᱩᱭ ᱠᱟᱱᱟ ᱟᱫᱚ ᱫᱟᱜ ᱠᱚᱫᱚᱭ ᱡᱟᱹᱲᱤᱭ ᱫᱟᱭ ᱛᱚ ᱵᱟᱦᱮᱨᱮ ᱨᱮᱫᱚ ᱟᱫᱚ ᱦᱟᱸᱜ ᱚᱲᱟᱜ ᱵᱷᱤᱛᱤᱨ ᱨᱮᱜᱮ ᱫᱩᱲᱩᱵ ᱟᱠᱟᱱᱟᱹᱧ ᱛᱚ ᱟᱯᱮ ᱚᱱᱛᱮ ᱫᱟᱜ ᱫᱟᱜ ᱫᱟᱭ ᱚᱱᱛᱮ?
ᱟᱯᱮ ᱥᱮ ᱫᱚ ᱚᱱᱛᱮ ᱫᱟᱜ ᱮ ᱡᱟᱹᱲᱤ ᱵᱟᱲᱟᱭ ᱫᱟ?
ᱦᱳᱭ ᱫᱟᱜ ᱫᱟᱭ ᱟᱹᱰᱤ ᱡᱳᱨᱮ ᱫᱟᱜ ᱫᱟᱭ ᱮᱱᱟᱱ ᱥᱮᱛᱟᱜ ᱠᱷᱚᱱᱟᱜ ᱫᱟᱜ ᱮ ᱡᱟᱹᱲᱤᱭᱮᱜᱼᱟ ᱟᱫᱚ ᱱᱚᱱᱛᱮ ᱫᱚ ᱦᱟᱸᱜ ᱮᱸᱻ ᱥᱮᱛᱟᱜ ᱠᱷᱚᱱᱟᱜ ᱜᱮ ᱡᱟᱹᱲᱤ ᱫᱟ ᱛᱚ ᱟᱫᱚ ᱚᱱᱛᱮ ᱫᱚ?
ᱚ ᱟᱞᱮ ᱥᱮᱫ ᱫᱚ ᱱᱚᱜᱚᱭ ᱱᱤᱛ ᱦᱟᱹᱵᱤ ᱫᱚ ᱟᱹᱣᱨᱤ ᱡᱟᱹᱨᱤᱭᱟ ᱫᱟᱜ ᱫᱚ, ᱟᱨᱻ ᱱᱤᱛᱚᱜ ᱚᱠᱛᱚ ᱟᱫᱚ ᱚᱱᱟᱧ ᱢᱮᱛᱟᱢ ᱠᱟᱱᱟ᱾ ᱦᱩᱞ ᱢᱟᱦᱟ ᱫᱚᱥᱟᱨ ᱦᱤᱞᱳᱜ ᱮ ᱡᱟᱹᱲᱤ ᱵᱟᱲᱟ ᱞᱮᱜᱼᱟ ᱤᱱᱟᱹ ᱵᱟᱫᱽ ᱫᱚ ᱱᱚᱜᱼᱚᱭ ᱟᱹᱣᱨᱤ ᱫᱟᱜᱟ ᱱᱤᱛ ᱦᱟᱹᱵᱤᱡ ᱫᱚ᱾ ᱟᱫᱚ ᱟᱯᱮ ᱥᱮᱫ ᱫᱚ ᱦᱩᱲᱩ ᱟᱯᱷᱚᱨ ᱠᱚᱫᱚ ᱦᱩᱭ ᱵᱟᱲᱟᱭᱱᱟ ᱥᱮ ᱟᱹᱣᱨᱤ ᱦᱩᱭᱩᱜ-ᱟ?
ᱜᱚᱝᱠᱮ ᱟᱞᱮ ᱫᱚ ᱛᱮᱦᱮᱱ ᱜᱮ ᱦᱳᱲᱳᱻ ᱨᱚᱦᱚᱭ ᱫᱚᱞᱮ ᱠᱚᱢᱯᱞᱤᱴ ᱠᱮᱜᱼᱟ ᱛᱮᱦᱮᱧ ᱜᱮ᱾ ᱟᱸ ᱯᱩᱱ ᱫᱤᱱ ᱫᱷᱩᱨᱭᱟᱹ ᱞᱮ ᱨᱚᱦᱚᱭ ᱠᱮᱜᱼᱟ ᱛᱚ ᱛᱤᱦᱤᱱ ᱜᱮᱞᱮ ᱠᱚᱢᱯᱞᱤᱴ ᱠᱮᱜᱼᱟ ᱟᱞᱮ ᱫᱚ ᱦᱟᱸᱜ᱾ ᱨᱚᱦᱚᱭ ᱠᱟᱹᱢᱤ ᱫᱚ ᱦᱩᱭᱱᱟ ᱟᱞᱮ ᱫᱚ ᱟᱞᱮᱭᱟᱜ ᱫᱚ᱾ ᱯᱷᱚᱨ ᱫᱚ ᱦᱟᱸᱜ ᱟᱸ ᱠᱟ ᱟᱸ ᱨᱳᱦᱤᱱᱤ ᱯᱚᱨᱚᱵᱽ ᱠᱚ ᱯᱟᱨᱚᱢᱮᱱᱟ ᱥᱮ ᱛᱚᱠᱷᱚᱱ ᱜᱮ ᱟᱞᱮ ᱫᱚᱞᱮ ᱟᱯᱷᱚᱨ ᱞᱮᱜ ᱦᱮᱸ ᱥᱮ᱾ ᱟᱫᱚ ᱚᱭ ᱦᱟᱨᱟ ᱵᱟᱲᱟᱭᱮᱱ ᱛᱮ ᱛᱚᱞᱟ ᱟᱫᱚ ᱨᱚᱦᱚᱭ ᱠᱮᱜᱼᱟ ᱞᱮ ᱯᱩᱱ ᱫᱤᱱ ᱫᱷᱚᱨᱮ ᱚ ᱛᱮᱦᱮᱧ ᱢᱩᱪᱟᱹᱫ ᱱᱟ᱾
ᱛᱮᱦᱮᱱ ᱢᱩᱪᱟᱹ ᱫᱟᱠᱚ ᱚᱱᱠᱟ ᱜᱮ ᱵᱩᱡᱷᱟᱹᱜ ᱠᱟᱱᱟ ᱛᱚ᱾ ᱚᱝᱠᱟ ᱟᱯᱮ ᱚᱱᱛᱮ ᱫᱚ?
ᱟᱞᱮ ᱥᱮᱜ ᱦᱚᱸ ᱱᱚᱜᱼᱚᱭ ᱱᱤᱛᱚᱜ ᱫᱚ ᱟᱹᱣᱨᱤ ᱫᱟᱜᱼᱟ ᱟᱨ ᱚᱠᱟᱢ ᱞᱟᱹᱭᱮᱜ ᱠᱟᱱᱟ ᱦᱩᱲᱩ ᱠᱚ ᱦᱟᱸᱜ ᱱᱤᱛ ᱫᱷᱟᱹᱵᱤᱡ ᱦᱚᱸ ᱟᱹᱣᱨᱤ ᱞᱮ ᱨᱚᱦᱚᱭᱟ ᱨᱚᱦᱚᱭ ᱫᱚ ᱟᱫᱚ ᱟᱯᱷᱚᱨ ᱵᱟᱲᱟ ᱫᱚ ᱦᱩᱭ ᱵᱟᱲᱟ ᱟᱠᱟᱱᱟ ᱢᱮᱛᱟᱜ ᱢᱮ ᱢᱮᱛᱟᱜ ᱢᱮ ᱱᱤᱛᱚᱜ ᱫᱚ ᱞᱟᱹᱴᱩ ᱵᱟᱲᱟᱣ ᱠᱟᱱ ᱜᱮᱭᱟ ᱦᱮᱸ ᱟᱫᱚ ᱚᱱᱟ ᱞᱟ ᱮ ᱦᱩᱞ ᱢᱟᱦᱟ ᱫᱚᱥᱟᱨ ᱦᱤᱞᱳᱜ ᱦᱟᱸᱜ ᱚᱠᱟ ᱠᱚ ᱫᱟᱜ ᱵᱟᱲᱟ ᱞᱮᱜᱼᱟᱭ ᱟᱫᱚ ᱟᱫᱚᱢ ᱟᱫᱚᱢ ᱦᱚᱲ ᱫᱚᱠᱚ ᱨᱚᱦᱚᱭ ᱵᱟᱲᱟ ᱠᱮᱫᱟ᱾ ᱟᱨ ᱟᱫᱚᱢ ᱦᱚᱲ ᱫᱚ ᱱᱤᱛ ᱦᱟᱹᱵᱤᱡ ᱟᱹᱣᱨᱤ ᱠᱚ ᱨᱚᱦᱭᱟ, ᱢᱮᱛᱟᱜ ᱢᱮ ᱱᱤᱛᱚᱜ ᱰᱩᱵᱟᱹ ᱞᱮᱠᱷᱟᱡ ᱫᱚ ᱢᱮᱛᱟ ᱢᱮ ᱡᱚᱛᱚ ᱦᱚᱲ ᱠᱩ ᱨᱚᱦᱚᱭ ᱠᱩ ᱮᱦᱚᱵᱟ ᱟᱫᱚ ᱟᱯᱮᱥᱮ ᱚᱱᱛᱮ ᱫᱚ ᱫᱟᱜ ᱪᱮᱜ ᱠᱟ ᱯᱩᱨᱟᱹ ᱠᱷᱮᱛ ᱨᱮ ᱟᱹᱛᱩᱜ ᱠᱟᱱᱟ ᱥᱮ ᱪᱮᱫᱠᱟ ᱵᱚᱞᱮ?
ᱟᱞᱮ ᱫᱚ ᱫᱟᱜ ᱮᱸ ᱫᱟᱜ ᱜᱮᱞᱮ ᱛᱟᱹᱜᱤ ᱞᱮᱫ ᱛᱟᱦᱮᱸ ᱦᱮᱸᱥᱮ᱾ ᱟᱫᱚ ᱫᱟᱜ ᱛᱟᱸᱜᱤ ᱛᱮᱜᱮ ᱛᱮ ᱦᱟᱸᱜ ᱞᱮ ᱵᱟᱝ ᱛᱚᱞᱟ ᱠᱚ ᱫᱚᱢᱮ ᱡᱷᱟᱱᱟᱣ ᱮᱱᱟ ᱫᱟᱜ ᱡᱮ ᱚᱱᱠᱟ ᱵᱟᱝ ᱞᱟᱜᱟᱜ ᱠᱟᱱᱟ᱾ ᱟᱹᱰᱤ ᱜᱟᱱ ᱟᱯᱱᱟᱨ ᱠᱚᱣᱟᱜ ᱜᱮ ᱢᱤᱱᱤ ᱠᱚ ᱢᱮᱱᱟᱜᱼᱟ ᱛᱚ ᱢᱤᱱᱤ ᱥᱮᱞᱳ ᱡᱟᱦᱟᱸ ᱠᱚ ᱢᱮᱛᱟᱜ ᱠᱟᱱᱟ ᱦᱮᱸ ᱥᱮ ᱵᱟᱝ? ᱮᱸ ᱢᱚᱴᱚᱨ ᱫᱤᱭᱮ ᱡᱟᱦᱟᱸ ᱪᱟᱹᱞᱩᱜᱼᱟ ᱦᱮᱸᱥᱮ ᱚᱱᱟ ᱠᱚᱛᱮ ᱜᱮᱞᱮ ᱨᱚᱦᱚᱭ ᱠᱮᱜᱼᱟ ᱟᱞᱮ ᱫᱚ᱾ ᱟᱨ ᱠᱤ ᱚ ᱟᱯᱮ ᱛᱟᱦᱚᱞᱮ ᱫᱟ ᱟᱜ ᱠᱚᱨᱮ ᱱᱟᱜ ᱥᱩᱵᱤᱫᱷᱟ ᱚᱠᱟ ᱞᱮᱠᱟ ᱟᱯᱮ ᱚᱱᱛᱮ?
ᱦᱮᱸ ᱟᱞᱮ ᱥᱮᱫ ᱫᱚ ᱱᱚᱜᱼᱚᱭ ᱫᱟᱜ ᱠᱚᱨᱮ ᱱᱟᱜ ᱥᱩᱵᱤᱫᱷᱟ ᱦᱚᱸ ᱱᱟᱯᱟᱭ ᱜᱮ ᱢᱮᱱᱟᱜᱼᱟ ᱟᱨ ᱢᱮᱛᱟᱜ ᱢᱮ ᱱᱮᱛᱟᱨ ᱠᱟᱛᱮ ᱢᱟ ᱪᱟᱥᱼᱵᱟᱥ ᱞᱤᱜᱤ ᱚᱱᱟ ᱠᱩᱧ ᱠᱚ ᱮᱢ ᱵᱟᱲᱟᱣ ᱠᱟᱜ ᱠᱚᱣᱟ ᱟᱹᱰᱤ ᱱᱟᱯᱟᱭ ᱢᱮᱛᱟᱜ ᱢᱮ ᱵᱚᱞᱮ᱾ ᱚᱱᱟ ᱪᱟᱥᱼᱵᱟᱥ ᱟᱹᱰᱤ ᱱᱟᱯᱟᱭ ᱦᱩᱭᱩᱜ ᱠᱟᱱᱟ ᱚᱱᱟ ᱠᱩᱧ ᱛᱮ ᱟᱫᱚ ᱵᱚᱞᱮ ᱚᱱᱟ ᱟᱰᱮᱯᱟᱥᱮ ᱨᱮ ᱡᱟᱜᱮ ᱚᱱᱟ ᱵᱷᱳᱴ ᱥᱟᱹᱨᱜᱩᱢ ᱚᱱᱟ ᱫᱚ ᱟᱹᱰᱤ ᱱᱟᱯᱟᱭ ᱪᱟᱥᱼᱵᱟᱥ ᱦᱩᱭᱩᱜ ᱠᱟᱱᱟ᱾ ᱟᱪᱪᱷᱟ ᱟᱯᱮ ᱥᱮᱜ ᱚᱱᱛᱮ ᱦᱩᱲᱩ ᱠᱩ ᱵᱟᱫ ᱠᱟᱛᱮ ᱟᱨ ᱚᱱᱠᱟ ᱪᱤᱜ ᱠᱩ ᱪᱟᱥᱼᱵᱟᱥ ᱦᱩᱭᱩᱜᱼᱟ?
ᱞᱮ ᱱᱚᱱᱛᱮ ᱫᱚ ᱢᱟᱱᱮ ᱱᱚᱝᱠᱟᱱ ᱡᱤᱱᱤᱥ ᱵᱟᱹᱱᱩᱜᱼᱟ ᱡᱟᱦᱟᱸ ᱫᱚ ᱟᱞᱮ ᱱᱚᱣᱟ ᱟᱞᱮ ᱴᱚᱴᱷᱟ ᱨᱮ ᱵᱟᱝ ᱦᱩᱭᱩᱜᱼᱟ᱾ ᱡᱚᱛᱚᱢ ᱠᱤᱪᱷᱩ ᱜᱮ ᱪᱟᱥ ᱦᱩᱭᱩᱜᱼᱟ ᱟᱞᱮ ᱚᱱᱛᱮ ᱫᱚ᱾
ᱦᱮᱸ᱾
ᱮᱸ ᱱᱤᱭᱟᱹ ᱜᱷᱟᱹᱲᱤ ᱫᱚ ᱟᱞᱮ ᱡᱟᱦᱟᱸ ᱠᱚ ᱥᱟᱠ ᱥᱚᱵᱽᱡᱤ ᱠᱚᱞᱮ ᱨᱚᱦᱚᱭ ᱠᱟᱜᱼᱟ ᱵᱳᱨᱵᱩᱴᱤ ᱞᱮ ᱨᱚᱦᱚᱭ ᱠᱟᱜᱼᱟ, ᱥᱚᱥᱟ, ᱡᱷᱤᱸᱜᱟᱹ, ᱯᱚᱴᱚᱞ᱾ ᱟᱨ ᱠᱩᱱᱫᱽᱨᱤ ᱟᱨ ᱟᱲᱟᱜ ᱥᱟᱠᱟᱢ ᱫᱚ ᱦᱩᱭᱩᱜ ᱠᱟᱱᱟ ᱡᱷᱤ ᱤᱭᱟᱹ ᱚᱱᱟ ᱠᱩᱞᱢᱤ ᱟᱲᱟᱜ᱾ ᱟᱨ ᱛᱮ ᱯᱩᱨᱟᱹᱭ ᱟᱲᱟᱜ ᱞᱮ ᱨᱚᱦᱚᱭ ᱠᱟᱜᱼᱟ, ᱦᱳᱭ ᱟᱫᱚ ᱜᱚᱝᱠᱮ ᱟᱯᱮ ᱚᱱᱛᱮ ᱫᱚ?
ᱦᱩᱸ ᱟᱞᱮ ᱥᱮᱜ ᱦᱚᱸ ᱱᱚᱜᱼᱚᱭ ᱦᱩᱲᱩ ᱵᱟᱫᱽ ᱠᱟᱛᱮ ᱫᱚ ᱟᱭᱢᱟ ᱜᱟᱱ ᱜᱮᱞᱮ ᱪᱟᱥ ᱵᱟᱥᱼᱟ ᱢᱮᱛᱟᱜ ᱢᱮ ᱚᱱᱟ ᱦᱩᱲᱩ ᱥᱟᱶ ᱥᱟᱶᱛᱮ ᱟᱞᱮ ᱥᱮᱫ ᱫᱚ ᱨᱟᱢᱵᱲᱟ ᱠᱚ ᱮᱨ ᱵᱟᱲᱟᱭ ᱜᱮᱭᱟ ᱟᱨ ᱨᱟᱢᱵᱲᱟ ᱫᱚ ᱦᱟᱸᱜ ᱢᱮᱛᱟᱜ ᱢᱮ ᱯᱤᱱᱰᱦᱟᱹ ᱨᱮᱠᱚ ᱮᱨ ᱠᱟᱜᱼᱟ ᱟᱨ ᱚᱱᱟ ᱠᱷᱮᱛ ᱜᱚᱰᱟ ᱠᱚᱨᱮ ᱦᱚᱸ ᱠᱚ ᱮᱨ ᱵᱟᱲᱟᱭ ᱜᱮᱭᱟ ᱟᱨ ᱚᱱᱟ ᱫᱚ ᱦᱟᱸᱜ ᱢᱮᱛᱟᱜ ᱢᱮ ᱦᱩᱲᱩ ᱡᱚ ᱛᱚᱠᱷᱚᱱ ᱠᱚ ᱜᱮᱫ ᱨᱟᱠᱟᱵᱟ ᱟᱫᱚ ᱛᱚᱠᱷᱚᱱ ᱜᱮ ᱚᱱᱟ ᱫᱚᱠᱚ ᱛᱩᱫ ᱠᱟᱛᱮᱫ ᱚᱱᱟ ᱫᱚᱠᱚ ᱚᱲᱟᱜ ᱠᱚ ᱟᱹᱜᱩᱭᱟ ᱟᱪᱪᱷᱟ ᱟᱯᱮ ᱥᱮᱫ ᱚᱱᱛᱮ ᱚᱱᱟ ᱨᱟᱢᱵᱲᱟ ᱠᱚᱫᱚ ᱠᱚ ᱮᱨ ᱵᱟᱲᱟ ᱥᱮ ᱵᱟᱠᱚ ᱮᱨ ᱵᱟᱲᱟᱭᱟ ᱚᱱᱟ ᱵᱟᱨᱮᱛᱮ ᱠᱟᱛᱷᱟ ᱠᱚ ᱠᱟᱹᱴᱤᱡ ᱞᱟᱹᱭ
ᱨᱟᱢᱵᱲᱟ ᱫᱚ ᱜᱚᱢᱠᱮ ᱟᱫᱚ ᱮᱱᱛᱮᱜ ᱟᱫᱚ ᱚᱱᱟ ᱵᱮᱭᱟᱢ ᱠᱟᱱᱫᱟᱹᱧ ᱩᱱᱟᱹᱜ ᱠᱤᱪᱷᱩ ᱥᱚᱵᱽᱡᱤ ᱠᱚᱞᱮ ᱨᱚᱦᱚᱭᱟ ᱛᱚ ᱚᱱᱠᱟᱱᱟᱜ ᱡᱟᱭᱜᱟ ᱵᱟᱝ ᱧᱟᱢᱚᱜ ᱠᱟᱱᱟ ᱡᱟᱦᱟᱸ ᱫᱚ ᱨᱟᱢᱵᱲᱟ ᱠᱚᱨᱮ ᱞᱮ ᱮᱨᱟ ᱟᱨᱠᱤ ᱦᱮᱸᱥᱮ
ᱦᱮᱸ
ᱥᱚᱸᱜᱮ ᱟᱞᱮ ᱫᱚ ᱦᱟᱸᱜ ᱪᱮᱜ ᱢᱟᱱᱮ ᱟᱹᱡᱟᱹᱲᱤ ᱛᱮ ᱵᱟᱝᱞᱮ ᱫᱚᱦᱚᱭᱟ ᱵᱟᱹᱫᱽ ᱠᱷᱮᱛ ᱠᱚᱫᱚ ᱡᱚᱲᱟ ᱟᱨ ᱡᱚᱲᱟ ᱜᱮᱞᱮ ᱫᱚᱦᱚ ᱠᱟᱜᱼᱟ ᱟᱫᱚ ᱤᱱᱟᱹ ᱤᱭᱟᱹ ᱛᱮ ᱟᱫᱚ ᱚᱱᱟ ᱨᱚᱦᱚᱭ ᱨᱮᱱᱟᱜ ᱟᱸᱻ ᱪᱮᱫ ᱦᱚᱸ ᱵᱟᱝᱞᱮ ᱧᱟᱢᱟ ᱡᱟᱭᱜᱟ ᱦᱚᱸ ᱟᱨᱠᱤ ᱱᱚᱝᱠᱟ
ᱟᱪᱪᱷᱟ ᱢᱟ ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱦᱚᱸ ᱚᱝᱠᱟ ᱜᱮ ᱦᱟᱸᱜ ᱢᱮᱛᱟᱜ ᱢᱮ ᱵᱚᱞᱮ ᱪᱟᱥᱵᱟᱥ ᱫᱚ ᱦᱩᱭᱩᱜ ᱜᱮᱭᱟ ᱟᱫᱚ ᱚᱱᱟ ᱥᱤᱛᱩᱝ ᱫᱤᱱ ᱥᱚᱢᱚᱭ ᱮᱠ ᱛᱚ ᱚᱱᱠᱟ ᱫᱚ ᱵᱟᱝ ᱦᱩᱭᱩᱜᱼᱟ ᱟᱫᱚ ᱢᱮᱛᱟᱜ ᱢᱮ ᱟᱞᱟᱝ ᱫᱚ ᱚᱱᱟ ᱚᱠᱟᱹᱧ ᱞᱟᱹᱭ ᱠᱮᱫᱟ ᱚᱱᱟ ᱨᱟᱢᱵᱲᱟ ᱫᱚ ᱦᱟᱸᱜ ᱚᱱᱟ ᱫᱚ ᱯᱤᱱᱰᱦᱟᱹ ᱨᱮᱞᱮ ᱮᱞᱟ ᱮᱨᱟ ᱦᱟᱸᱜ ᱟᱞᱮ ᱫᱚ ᱢᱮᱛᱟᱜ ᱢᱮ ᱚᱱᱟ ᱫᱚ ᱯᱤᱱᱰᱦᱟᱹ ᱨᱮᱜᱮ ᱦᱩᱭᱩᱜᱼᱟ ᱥᱮ ᱚᱱᱟ ᱜᱚᱰᱟ ᱦᱚᱸ ᱢᱮᱱᱟᱜ ᱜᱮᱭᱟ ᱚᱱᱟ ᱞᱟᱹᱜᱤᱫ ᱛᱮ ᱚᱱᱟ ᱜᱚᱰᱟ ᱠᱚᱨᱮ ᱦᱚᱸ ᱥᱮ ᱚᱱᱟ ᱠᱟᱹᱴᱤᱡ ᱢᱟᱹᱴᱤᱡ ᱠᱷᱮᱛ ᱠᱚᱨᱮ ᱦᱚᱸ ᱞᱮ ᱮᱨ ᱵᱟᱲᱟᱭ ᱜᱮᱭᱟ ᱟᱫᱚ ᱤᱱᱟᱹ ᱵᱟᱫᱽ ᱠᱟᱛᱮ ᱟᱞᱮ ᱥᱮᱫ ᱫᱚ ᱦᱮᱸ ᱨᱚᱲ ᱢᱮ
ᱞᱟᱹᱭ ᱫᱟᱹᱧ ᱟᱯᱮ ᱚᱱᱛᱮ ᱛᱟᱦᱞᱮ ᱵᱤᱨ ᱠᱚᱫᱚ ᱢᱮᱱᱟᱜ ᱟᱥᱮ ᱵᱟᱝ? ᱵᱤᱨ, ᱵᱤᱨ ᱵᱩᱨᱩ
ᱦᱮᱸ ᱚᱱᱟ ᱠᱚᱦᱚᱸ ᱟᱞᱮ ᱥᱮᱫ ᱫᱚ ᱢᱮᱱᱟᱜ ᱜᱮᱭᱟ᱾ ᱚᱱᱟ ᱵᱤᱨ ᱫᱚ ᱢᱮᱛᱟᱜ ᱢᱮ ᱟᱞᱮ ᱠᱷᱚᱡ ᱡᱚᱠᱷᱚᱱ ᱯᱟᱪᱷᱤᱢ ᱥᱮᱫ ᱮᱢ ᱪᱟᱞᱟᱜᱼᱟ᱾ ᱛᱚ ᱚᱱᱛᱮ ᱫᱚ ᱢᱮᱛᱟᱜ ᱢᱮ ᱵᱩᱨᱩ ᱫᱤᱥᱚᱢ ᱯᱟᱲᱟᱣᱱᱟ ᱟᱨ ᱯᱩᱨᱩᱵᱽ ᱥᱮᱫ ᱡᱚᱠᱷᱚᱱᱮᱢ ᱪᱟᱞᱟᱜᱼᱟ ᱛᱚ ᱚᱱᱛᱮ ᱫᱚ ᱢᱮᱛᱟᱜ ᱢᱮ ᱵᱮᱞᱮ ᱵᱤᱞᱚᱱ ᱫᱤᱥᱚᱢ, ᱵᱚᱞᱮ ᱯᱩᱨᱟᱹ ᱯᱷᱟᱸᱠᱟ ᱜᱮᱭᱟ ᱚᱝᱠᱟ ᱵᱤᱨ ᱵᱩᱨᱩ ᱠᱚ ᱵᱟᱹᱱᱩᱜᱼᱟ ᱪᱮᱜᱽ ᱜᱮ, ᱟᱨ ᱯᱩᱨᱟᱹ ᱵᱩᱨᱩ ᱠᱚ ᱢᱮᱱᱟᱜᱼᱟ ᱾ ᱟᱪᱪᱷᱟ ᱟᱯᱮᱥᱮᱫ ᱫᱚ ᱪᱮᱫ ᱞᱮᱠᱟᱱ ᱫᱤᱥᱚᱢ ᱠᱟᱱᱟ?
ᱟᱞᱮ ᱚᱱᱛᱮ ᱫᱚ, ᱵᱤᱨ ᱵᱩᱨᱩ ᱠᱚᱫᱚ ᱵᱟᱹᱱᱩᱜ ᱟᱠᱟᱫᱟ ᱾ ᱢᱮᱱᱠᱷᱟᱱᱼᱼ ᱵᱤᱨ ᱠᱚ ᱢᱮᱱᱟᱜᱼᱟ ᱟᱹᱰᱤ ᱥᱩᱨ ᱨᱮᱜᱮ ᱦᱮᱸ ᱥᱮ ᱾ ᱛᱚ ᱛᱟᱦᱞᱮ ᱜᱚᱢᱠᱮ ᱟᱯᱮ ᱚᱱᱛᱮ ᱢᱟᱱᱮ ᱵᱤᱨ ᱫᱚ ᱛᱤᱱᱟᱹᱜ ᱥᱟᱺᱜᱤᱧ ᱨᱮ ᱢᱮᱱᱟᱜᱼᱟ?
ᱪᱮᱫ?
ᱵᱤᱨ ᱨᱮᱫᱚ ᱢᱮᱛᱟᱜ ᱢᱮ ᱡᱮᱞᱮᱧ ᱧᱚᱜ ᱨᱮᱜᱮ ᱢᱮᱱᱟᱜᱼᱟ ᱵᱚᱞᱮ, ᱟᱞᱮ ᱟᱰᱮ ᱯᱟᱥᱮ ᱨᱮᱫᱚ ᱵᱟᱹᱱᱩᱜᱼᱟ ᱥᱮ ᱟᱞᱮ ᱟᱹᱛᱩ ᱨᱮᱫᱚ ᱵᱟᱹᱱᱩᱜᱼᱟ ᱾ ᱢᱮᱛᱟᱜ ᱢᱮ ᱡᱮᱞᱤᱧ ᱨᱮᱜᱮ ᱢᱮᱱᱟᱜᱼᱟ ᱟᱫᱚ ᱮᱱᱦᱚᱸ, ᱩᱱᱟᱹᱜ ᱡᱮᱞᱤᱧ ᱫᱚ ᱵᱟᱝ ᱵᱚᱞᱮ ᱢᱮᱛᱟᱜ ᱢᱮ ᱛᱤᱱᱟᱹᱜ ᱠᱤᱞᱳᱢᱤᱴᱟᱨ ᱜᱟᱱ ᱦᱩᱭᱩᱜᱼᱟ ᱮᱢ ᱧᱮᱞ ᱞᱮᱠᱷᱟᱡ ᱫᱚ ᱛᱤᱱᱟᱹᱜ ᱦᱩᱭᱩᱜᱼᱟ? ᱪᱟᱨ ᱠᱤᱞᱳᱢᱤᱴᱟᱨ ᱯᱟᱸᱪ ᱠᱤᱞᱳᱢᱤᱴᱟᱨ ᱦᱩᱭᱩᱜᱼᱟ᱾ ᱥᱮ ᱵᱟᱝ ᱰᱷᱮᱨ ᱜᱮᱭᱟ ᱮ ᱪᱷᱚ ᱠᱤᱞᱳᱢᱤᱴᱟᱨ ᱯᱟᱸᱪ ᱤᱱᱠᱟᱹ ᱜᱮ ᱦᱩᱭᱩᱜᱼᱟ᱾ ᱟᱫᱚ ᱤᱱᱟᱹᱜ ᱡᱤᱱᱤ ᱨᱮᱦᱟᱸᱜ ᱢᱮᱱᱟᱜᱼᱟ ᱵᱩᱨᱩ ᱠᱚᱫᱚ ᱟᱞᱮ ᱥᱮᱫ ᱠᱷᱚᱡᱽ ᱫᱚ ᱟᱪᱷᱟ ᱟᱯᱮ ᱥᱮᱫᱚᱱ ᱛᱮ ᱡᱟᱭᱥᱮ ᱟᱞᱮᱥᱮᱫ ᱫᱚ ᱦᱩᱲᱩ ᱵᱟᱝ ᱠᱟᱛᱮ ᱚᱱᱟ ᱵᱷᱩᱴ, ᱢᱟᱥᱨᱤ, ᱠᱮᱥᱟᱹᱨᱤ, ᱜᱩᱦᱩᱢ ᱱᱚᱣᱟ ᱠᱚ ᱟᱹᱰᱤ ᱜᱟᱱ ᱠᱚ ᱪᱟᱥᱟ᱾ ᱟᱪᱷᱟ ᱟᱯᱮ ᱥᱮᱫ ᱚᱱᱟ ᱜᱦᱩᱢ, ᱛᱩᱲᱤ ᱠᱩ ᱱᱚᱣᱟ ᱠᱚᱠᱚ ᱪᱟᱥ ᱟᱥᱮ ᱵᱟᱝ? ᱠᱮᱥᱟᱹᱨᱤ, ᱜᱩᱢ, ᱵᱷᱩᱴ, ᱢᱟᱥᱥᱨᱤ᱾
ᱦᱮᱸ ᱱᱚᱣᱟ ᱠᱚᱦᱚᱸ ᱠᱚ ᱪᱟᱥ ᱜᱮᱭᱟ ᱟᱫᱚ ᱦᱚᱸ ᱡᱟᱦᱟᱸ ᱞᱮᱠᱟᱢ ᱞᱟᱹᱭ ᱠᱮᱜᱼᱟ ᱚᱱᱟ ᱠᱚ ᱚᱱᱟ ᱥᱟᱶᱛᱮ ᱟᱨᱚ ᱟᱸᱠᱷ ᱠᱚᱢ ᱟᱸᱡᱚᱢ ᱟᱠᱟᱫᱟ ᱟᱹᱠᱷ
ᱦᱮᱸ ᱦᱮᱸ
ᱦᱮᱸ ᱟᱸᱠᱷ ᱦᱚᱸᱞᱮ ᱪᱟᱥ ᱜᱮᱭᱟ ᱟᱸᱠᱷ ᱞᱮ ᱪᱟᱥᱟ᱾ ᱟᱞᱩ ᱞᱮ ᱪᱟᱥᱟ᱾ ᱜᱚᱝᱠᱮ ᱟᱞᱩ ᱪᱟᱥ ᱦᱩᱭᱩᱜᱟ ᱟᱯᱮ ᱚᱱᱛᱮ?
ᱦᱮᱸ ᱟᱞᱮᱥᱮᱜᱽ ᱦᱚᱸ ᱱᱚᱜᱚᱭ ᱟᱹᱞᱩ ᱠᱚᱦᱚᱸ ᱪᱟᱥ ᱦᱩᱭᱩᱜ ᱜᱮᱭᱟ᱾ ᱟᱹᱞᱩ ᱠᱚ ᱚᱠᱟᱢ ᱞᱟᱹᱭ ᱠᱮᱫᱟ ᱚᱱᱟ ᱦᱚᱸᱱ ᱪᱟᱥ ᱦᱩᱭᱩᱜᱼᱟ᱾ ᱟᱨ ᱚᱱᱟ ᱟᱸᱠᱷ ᱫᱚ ᱦᱟᱸᱜ ᱟᱞᱮ ᱫᱚ ᱵᱟᱞᱮ ᱪᱟᱥᱟ᱾ ᱟᱫᱚ ᱚᱱᱟ ᱟᱸᱠᱷ ᱵᱟᱫ ᱠᱟᱛᱮ ᱦᱟᱜ ᱟᱞᱮᱥᱮᱫ ᱫᱚ ᱢᱮᱛᱟᱜᱼᱟ ᱡᱚᱸᱰᱨᱟ ᱟᱨ ᱨᱟᱦᱮᱲ ᱚᱱᱟ ᱟᱹᱰᱤ ᱜᱟᱱ ᱠᱚ ᱪᱟᱥᱟ᱾ ᱟᱪᱷᱟ ᱟᱯᱮ ᱥᱮᱫ ᱚᱱᱟ ᱡᱚᱸᱰᱨᱟ ᱠᱚᱠᱚ ᱪᱟᱥ ᱵᱟᱲᱟᱭᱟ ᱥᱮ ᱵᱟᱝ?
ᱦᱮᱸ ᱡᱚᱱᱰᱨᱟ ᱫᱚᱠᱚ ᱪᱟᱥ ᱜᱮ ᱡᱚᱱᱰᱨᱟ ᱠᱚ ᱪᱟᱥᱟᱜ ᱟᱫᱚ ᱚᱱᱮ ᱵᱟᱹᱧ ᱞᱟᱹᱭᱟᱢ ᱠᱟᱱᱟ ᱡᱚᱱᱰᱨᱟ ᱵᱟᱹᱫ ᱟᱞᱮᱫᱚ ᱡᱚᱸᱰᱨᱟ ᱚᱱᱟ ᱡᱟᱦᱟᱸ ᱠᱚᱞᱮ ᱨᱚᱦᱚᱭᱟ ᱥᱮ ᱚᱱᱟ ᱠᱚᱨᱮ ᱫᱚ ᱦᱟᱸᱜ ᱟᱸᱠᱷ ᱟᱹᱰᱤ ᱡᱩᱨ ᱞᱮ ᱨᱚᱦᱚᱭᱟ ᱚᱟᱛᱮ ᱡᱩᱨᱥᱩᱨ ᱫᱚᱢᱮᱞᱮ ᱨᱚᱦᱚᱭ ᱜᱮ ᱟᱸᱠ ᱠᱚ ᱟᱨ ᱟᱸᱠ ᱡᱚ ᱟᱨ ᱛᱟᱦᱞᱮ ᱜᱚᱝᱠᱮ ᱚᱱᱛᱮ ᱦᱟᱹᱛᱤ ᱢᱮᱱᱟᱜ ᱠᱚᱣᱟ ᱥᱮ ᱵᱟᱝ ᱯᱚᱱᱛᱮ?
ᱦᱮᱸ ᱟᱞᱮᱥᱮᱫ ᱫᱚ ᱱᱚᱜᱼᱚᱭ ᱱᱚᱛᱮ ᱫᱚ ᱦᱟᱹᱛᱤ ᱠᱚᱫᱚ ᱦᱟᱸᱜ ᱵᱟᱹᱱᱩᱜ ᱠᱚᱣᱟ ᱚᱝᱠᱟ ᱵᱤᱨ ᱵᱩᱨᱩ ᱠᱚ ᱵᱟᱹᱱᱩᱜ ᱛᱮ ᱩᱱᱟᱹᱜ ᱡᱟᱹᱥᱛᱤ ᱛᱚ ᱢᱮᱱᱟᱜ ᱫᱚ ᱢᱮᱱᱟᱜ ᱜᱮᱭᱟᱞᱚ ᱵᱩᱨ ᱵᱩᱨᱩ ᱠᱚᱫᱚ᱾ ᱟᱫᱚ ᱮᱱᱦᱚ ᱦᱟᱹᱛᱤ ᱠᱚᱫᱚ ᱵᱟᱹᱱᱩᱜ ᱠᱚᱣᱟ ᱦᱟᱜ ᱟᱯᱮᱥᱮᱫ ᱫᱚ ᱢᱮᱱᱟᱜ ᱠᱚᱣᱟ ᱵᱤᱨ ᱦᱟᱹᱛᱤ ᱠᱚᱫᱚ?
ᱦᱮᱸ ᱵᱤᱨᱟᱹᱛᱤ ᱫᱚ ᱢᱮᱱᱟᱜ ᱠᱚᱣᱟ ᱦᱚᱜᱚᱭ ᱡᱮ ᱟᱸᱠ ᱨᱮᱱᱟᱜ ᱠᱟᱛᱷᱟᱢ ᱞᱟᱹᱭ ᱠᱮᱜᱼᱟ ᱟᱸᱠ ᱨᱮᱱᱟᱜ ᱠᱟᱛᱷᱟᱧ ᱞᱟᱹᱭ ᱠᱮᱜᱼᱟ ᱥᱮ ᱚᱱᱟ ᱟᱸᱠ ᱡᱚᱢ ᱫᱚ ᱦᱟᱹᱛᱤ ᱟᱹᱰᱤ ᱡᱳᱨ ᱠᱚ ᱠᱩᱥᱤᱭᱟᱜᱼᱟ ᱦᱮᱸ ᱥᱮ ᱾
ᱦᱮᱸ
ᱤᱱᱟᱹᱛᱮ ᱟᱸᱠ ᱡᱚᱠᱷᱚᱱ ᱞᱮ ᱨᱚᱦᱚᱭᱟ ᱟᱸᱠ ᱠᱚ ᱡᱚᱠᱷᱚᱱ ᱦᱟᱨᱟ ᱧᱚᱜᱼᱟ ᱥᱮ ᱵᱮᱥ ᱧᱚᱜ ᱫᱟᱨᱮ ᱠᱚ ᱟᱨ ᱩᱱ ᱚᱠᱛᱚ ᱨᱮ ᱦᱟᱹᱛᱤ ᱫᱚ ᱟᱹᱰᱤ ᱡᱳᱨ ᱠᱚ ᱦᱤᱨᱤ ᱞᱮᱜᱮᱭᱟ ᱟᱞᱮ ᱱᱚᱛᱮ ᱦᱮᱸ ᱥᱮ ᱟᱫᱚ ᱚᱝᱠᱟᱫ
ᱟᱪᱪᱷᱟ ᱟᱫᱚ ᱱᱚᱜᱼᱚᱭ ᱟᱞᱮᱥᱮᱫ ᱫᱚ ᱦᱟᱸᱜ ᱚᱱᱠᱟ ᱫᱚ ᱵᱟᱹᱱᱩᱜ ᱠᱟᱫᱟ ᱟᱨᱮ ᱟᱞᱮᱥᱮᱫ ᱫᱚ ᱱᱚᱜᱼᱱᱟ ᱡᱚᱸᱰᱨᱟ ᱠᱩᱠᱩ ᱪᱟᱥ ᱜᱮᱭᱟ ᱟᱫᱚ ᱱᱮᱛᱟᱨ ᱠᱚᱫᱚ ᱵᱟᱹᱭ ᱵᱟᱹᱭ ᱛᱮ ᱠᱚᱢ ᱧᱚᱜ ᱠᱟᱱᱟ᱾ ᱠᱚᱢ ᱫᱚ ᱚᱱᱟ ᱤᱭᱟᱹᱛᱮ ᱠᱚᱢ ᱠᱟᱱᱟ ᱮᱱᱮᱫ ᱱᱮᱛᱟᱨ ᱠᱟᱛᱮᱫ ᱫᱚ ᱚᱱᱟ ᱤᱭᱟᱹ ᱚᱱᱠᱟ ᱵᱟᱠᱚ ᱠᱷᱟᱴ ᱴᱟᱜ ᱠᱟᱱᱟ ᱟᱨ ᱚᱱᱟ ᱨᱮᱫᱚ ᱮᱠᱟᱞ ᱯᱩᱭ ᱦᱩᱭᱩᱜᱼᱟ ᱟᱹᱰᱤ ᱠᱟᱡᱟᱠ ᱜᱮ ᱯᱩᱨᱟᱹ ᱯᱩᱭ ᱢᱮ ᱟᱨ ᱠᱷᱟᱭᱫᱟ ᱛᱮ ᱯᱩᱨᱟᱹ ᱰᱟᱸᱰᱟ ᱠᱚ ᱦᱟᱹᱥᱩᱣᱟ ᱯᱩ ᱠᱟᱛᱮ ᱦᱚᱸ ᱯᱩ ᱥᱚᱢᱚᱭ ᱦᱚᱸ ᱛᱚ ᱚᱱᱟ ᱤᱭᱟᱹᱛᱮ ᱱᱮᱛᱟᱨ ᱚᱱᱠᱟ ᱵᱟᱠᱚ ᱤᱭᱟᱹᱭ ᱫᱟ᱾ ᱟᱪᱷᱟ ᱟᱯᱮᱥᱮᱫ ᱚᱱᱛᱮ ᱫᱚ ᱚᱱᱟ ᱨᱟᱦᱮᱲ ᱠᱚᱠᱚ ᱪᱟᱥ ᱵᱟᱲᱟᱭᱟ ᱥᱮ ᱵᱟᱝ? ᱟᱞᱮ ᱥᱮᱫ ᱚᱱᱟ ᱨᱟᱦᱮᱲ ᱠᱚᱦᱚᱸ ᱟᱹᱰᱤ ᱜᱟᱱ ᱠᱚ ᱪᱟᱥᱟ
ᱵᱟᱝ ᱨᱟᱦᱮᱲ ᱠᱚᱫᱚ ᱟᱞᱮ ᱫᱚ ᱩᱱᱟᱹᱜ ᱠᱟ ᱫᱚ ᱵᱟᱝᱞᱮ ᱪᱟᱥᱟ ᱮᱱᱠᱷᱟᱱ ᱚᱱᱟ ᱡᱟᱦᱟᱸ ᱯᱩᱠᱥᱤ ᱠᱚ ᱢᱮᱱᱟᱜ ᱟᱥᱮ ᱯᱩᱠᱷᱨᱤ ᱯᱟᱲ ᱠᱚᱨᱮᱜᱮ ᱫᱟᱨᱮ ᱠᱚᱫᱚ ᱠᱚ ᱨᱚᱦᱚᱭ ᱜᱮᱭᱟ ᱵᱟᱝᱠᱷᱟᱱ ᱫᱚ ᱟᱫᱚ ᱚᱱᱠᱟ ᱨᱟᱦᱮᱲ ᱠᱚ ᱫᱚ ᱡᱮ ᱮᱴᱟᱜ ᱵᱟᱹᱫ ᱨᱮ ᱪᱟᱥ ᱦᱩᱸᱭᱩᱜ-ᱟ ᱵᱟᱹᱫ ᱾ ᱚᱱᱮᱧ ᱞᱟᱹᱭᱟᱢ ᱠᱟᱱ ᱵᱟᱹᱫᱽ ᱨᱮ ᱪᱟᱥ ᱞᱟᱹᱜᱤᱫ ᱱᱟᱱᱟ ᱦᱩᱱᱟᱹᱨ ᱟᱨᱚ ᱯᱷᱚᱥᱚᱞ ᱢᱮᱱᱟᱜᱼᱟ ᱛᱚ ᱤᱱᱟᱹ ᱤᱭᱟᱹᱛᱮ ᱚᱱᱟ ᱨᱟᱦᱮᱲ ᱠᱚᱫᱚ ᱵᱟᱝᱞᱮ ᱪᱟᱥᱟ ᱚᱱᱟ ᱠᱚᱨᱮ ᱫᱚ ᱟᱨᱠᱤ ᱦᱮᱸ ᱱᱚᱝᱠᱟ
ᱛᱟᱦᱚᱞᱮ ᱜᱚᱝᱠᱮ ᱟᱜ ᱦᱟᱹᱛᱤ ᱠᱚ ᱫᱚ ᱫᱚᱢ ᱧᱮᱞ ᱠᱟᱫ ᱠᱚᱣᱟ ᱥᱮ ᱵᱟᱝ ᱢᱟᱱᱮ ᱢᱮᱸᱫ ᱢᱮᱸᱫ ᱾ ᱥᱟᱢᱟᱝ ᱨᱮ ᱟᱨᱠᱤ ᱚᱱᱠᱟ
ᱦᱮᱸ ᱦᱟᱹᱛᱤ ᱠᱚᱫᱚ ᱧᱮᱞ ᱦᱩᱭ ᱠᱟᱱ ᱜᱮᱭᱟ ᱚᱱᱟ ᱢᱮᱛᱟᱜ ᱢᱮ ᱚᱱᱟ ᱥᱟᱨᱠᱟᱥ ᱠᱚᱨᱮ ᱠᱚ ᱟᱹᱜᱩ ᱵᱟᱲᱟ ᱟᱠᱟᱜ ᱠᱚᱣᱟ ᱟᱞᱮ ᱥᱮᱫ ᱾ ᱟᱨ ᱤᱱᱟᱹ ᱵᱟᱫ ᱠᱟᱛᱮᱫ ᱟᱛᱩ ᱴᱚᱞᱟ ᱠᱚᱨᱮ ᱦᱚᱸ ᱠᱚ ᱟᱹᱜᱩᱣ ᱠᱟᱜ ᱠᱚᱣᱟ ᱦᱟᱹᱛᱤ ᱠᱚ ᱩᱸᱴ ᱠᱚ ᱵᱟᱱᱟ ᱠᱚ ᱾ ᱵᱚᱞᱮ ᱛᱟᱹᱨᱩᱵᱽ ᱠᱚ ᱟᱨ ᱤᱧ ᱡᱚᱠᱷᱚᱱᱤᱧ ᱞᱟᱹᱭᱟ ᱛᱚ ᱤᱧ ᱫᱚ ᱢᱤᱫᱴᱮᱱ ᱵᱚᱞᱮ ᱮ ᱦᱟᱱᱛᱮ ᱴᱟᱴᱟᱧ ᱪᱟᱞᱟᱣ ᱞᱮᱱᱟ ᱾ ᱫᱚ ᱚᱸᱰᱮ ᱫᱚ ᱢᱮᱛᱟᱜ ᱢᱮ ᱯᱩᱨᱟᱹ ᱚᱱᱟ ᱮ ᱤᱭᱟᱹ ᱢᱮᱱᱟᱜ ᱠᱟᱫᱟ ᱚᱱᱟ ᱴᱟᱴᱟ ᱡᱚᱞᱳᱚᱡᱤ ᱯᱟᱨᱠ ᱠᱚ ᱢᱮᱛᱟᱜ ᱠᱟᱱᱟ ᱚᱸᱰᱮ ᱦᱟᱸᱜ ᱯᱩᱨᱟᱹ ᱵᱚᱞᱚᱠ ᱠᱚ ᱵᱮᱱᱟᱣ ᱵᱟᱲᱟ ᱦᱩᱭᱱᱟ ᱾ ᱟᱫᱚ ᱟᱭᱢᱟ ᱞᱮᱠᱟᱱ ᱡᱟᱱᱣᱟᱨ ᱥᱮ ᱢᱮᱛᱟᱜ ᱢᱮ ᱡᱚᱛᱚ ᱞᱮᱠᱟᱱ ᱡᱟᱱᱣᱟᱨ ᱚᱸᱰᱮ ᱠᱚ ᱛᱟᱦᱮᱸ ᱠᱟᱱᱟ ᱾ ᱟᱨ ᱚᱸᱰᱮ ᱵᱚᱞᱚ ᱦᱩᱭ ᱞᱮᱱᱟ ᱟᱨ ᱚᱸᱰᱮ ᱧᱮᱞ ᱦᱩᱭᱱᱟ ᱟᱭᱢᱟ ᱞᱮᱠᱟᱱ ᱡᱟᱱᱣᱟᱨ ᱟᱨ ᱠᱷᱟᱡ ᱫᱚ ᱚᱱᱟ ᱨᱤᱭᱮᱞ ᱨᱮᱫᱚ ᱦᱟᱸᱜ ᱮᱭᱥᱮ ᱚᱱᱟ ᱵᱤᱨ ᱛᱮᱜ ᱵᱮᱞᱟᱫᱚ ᱵᱟᱹᱧ ᱧᱮᱞ ᱠᱟᱜ ᱠᱚᱣᱟ᱾ ᱩᱝᱠᱩ ᱯᱟᱨᱠ ᱣᱟᱞᱟ ᱟᱨ ᱥᱮ ᱩᱝᱠᱩ ᱥᱟᱨᱠᱟᱥ ᱣᱟᱞᱟ ᱩᱝᱠᱩ ᱜᱤᱧ ᱧᱮᱞ ᱠᱟᱜ ᱠᱚᱣᱟ ᱾
ᱚᱱᱟ ᱵᱤᱨ ᱵᱟᱞᱟ ᱞᱟᱹᱭᱮᱜ ᱠᱚᱣᱟ ᱡᱟᱭᱟᱭ ᱵᱤᱨ ᱨᱮ ᱠᱚ ᱛᱟᱦᱮᱱᱟ ᱥᱮ ᱠᱚ ᱟᱨᱠᱤ ᱛᱚ ᱟᱞᱮ ᱱᱚᱸᱰᱮ ᱫᱚ ᱦᱟᱸᱜ ᱮᱸ ᱯᱨᱟᱭ ᱜᱮᱨᱮ ᱠᱩ ᱥᱟᱶ ᱛᱮᱞᱮ ᱧᱟᱯᱟᱢ ᱜᱮᱭᱟ, ᱟᱨ ᱟᱞᱮ ᱫᱚ ᱦᱟᱸᱜ ᱥᱩᱨ ᱨᱮ ᱵᱤᱨ ᱛᱚ ᱚᱠ ᱴᱤᱱᱟᱹᱜ ᱮᱸ ᱯᱟᱸᱪᱥᱚ ᱢᱤ ᱪᱟᱥ ᱥᱟᱺᱜᱤᱧ ᱨᱮ ᱵᱤᱨ ᱢᱮᱱᱟᱜ ᱠᱟᱫᱟ ᱮᱦᱚᱵ ᱠᱟᱱᱟ ᱟᱞᱮ ᱚᱲᱟᱜ ᱠᱷᱚᱱᱟᱜ ᱦᱮᱸ ᱥᱮ᱾ ᱢᱟᱱᱮ ᱵᱩᱡᱷᱟᱹᱣ ᱫᱟᱢ ᱛᱚ ᱛᱤᱱᱟᱹᱜ ᱥᱟᱹᱜᱤ ᱥᱩᱨ ᱠᱷᱚᱱ ᱟᱜ ᱮᱠᱟᱞ ᱛᱮ ᱢᱮᱱᱟᱜ ᱠᱟᱜ ᱠᱚᱣᱟ ᱦᱮᱸ᱾ ᱛᱚ ᱮ ᱛᱮ ᱟᱫᱚ ᱟᱞᱮ ᱫᱚ ᱦᱟᱸᱜ ᱟᱸ ᱯᱨᱟᱭ ᱠᱚ ᱦᱤᱨᱤ ᱞᱮᱜᱮ ᱚᱱᱟ ᱟᱸᱠ ᱠᱚᱞᱮ ᱪᱟᱥᱟ ᱦᱮᱸᱥᱮ ᱾ ᱛᱚ ᱟᱨᱦᱚᱸ ᱮᱢᱟᱱ ᱛᱮᱱᱟᱜ ᱟᱸ ᱠᱟᱭᱨᱟ ᱫᱟᱨᱮ ᱠᱚ ᱵᱟᱜᱟᱱ ᱠᱚᱦᱚᱸ ᱢᱮᱱᱟᱜ ᱜᱮᱭᱟ ᱟᱞᱮ ᱱᱚᱛᱮ ᱫᱚ ᱾ ᱦᱮᱸ ᱟᱫᱚ ᱤᱱᱟᱹ ᱤᱭᱟᱹ ᱛᱮᱫᱚ ᱦᱤᱡᱩᱜ ᱜᱮᱭᱟ ᱫᱚ ᱫᱚ᱾ ᱦᱮᱸ ᱟᱫᱚ ᱟᱞᱮ ᱱᱚᱛᱮ ᱦᱤᱡᱩᱜ ᱯᱮ ᱦᱟᱹᱛᱤ ᱠᱚᱫᱧ ᱩᱫᱩᱜ ᱟᱯᱮᱭᱟ ᱦᱮᱸ ᱥᱮ ᱾
ᱟᱪᱪᱷᱟ ᱦᱮᱸ ᱜᱚᱝᱠᱮ ᱟᱹᱰᱤ ᱱᱟᱯᱟᱭ ᱱᱚᱣᱟ ᱟᱛᱮᱜ ᱾ ᱟᱫᱚ ᱡᱚᱠᱷᱚᱱ ᱦᱟᱸᱜ ᱥᱚᱢᱚᱭ ᱧᱟᱢᱚᱜᱼᱟ ᱥᱮ ᱚᱝᱠᱟ ᱞᱟᱹᱠᱛᱤ ᱯᱟᱲᱟᱜᱼᱟ ᱟᱯᱮ ᱥᱮᱜ ᱛᱚ ᱡᱟᱹᱨᱩᱲ ᱪᱟᱞᱟᱜ ᱦᱩᱭᱩᱜᱼᱟ ᱚᱱᱛᱮ ᱟᱯᱮ ᱥᱮᱡ ᱟᱨ ᱟᱯᱮ ᱥᱮᱱᱟᱜ ᱫᱤᱥᱚᱢ ᱚᱝᱠᱟ ᱵᱩᱨᱩ ᱫᱤᱥᱚᱢᱮ ᱞᱟᱹᱭ ᱠᱮᱫᱟ ᱚᱱᱛᱮ ᱦᱚᱸ ᱫᱟᱬᱟᱭ ᱦᱩᱭᱩᱜᱼᱟ ᱾ ᱟᱞᱮ ᱥᱮᱫ ᱫᱚ ᱱᱚᱜᱼᱚᱸᱭ ᱢᱮᱛᱟᱜ ᱢᱮ ᱵᱤᱞᱟᱹᱱ ᱫᱤᱥᱚᱢ ᱦᱚᱢ ᱢᱮᱱ ᱠᱮᱭᱟ ᱥᱮ ᱵᱚᱞᱮ ᱵᱩᱨᱩ ᱫᱤᱥᱚᱢ ᱦᱚᱸ ᱢᱮᱱᱟᱜ ᱜᱮᱭᱟ ᱟᱫᱚ ᱾ ᱟᱹᱰᱤ ᱱᱟᱯᱟᱭ ᱵᱩᱡᱷᱟᱹᱜᱼᱟ ᱟᱢᱞᱮ ᱡᱚᱛᱚᱣᱟᱜ ᱪᱟᱥᱼᱵᱟᱥ ᱱᱚᱛᱮ ᱦᱩᱭᱩᱜᱼᱟ᱾ ᱟᱨ ᱚᱠᱟᱧ ᱞᱟᱹᱭ ᱠᱮᱫᱟ ᱦᱟᱸᱜ ᱮᱱᱟᱱᱚᱜ ᱨᱟᱦᱮᱲ ᱪᱟᱥ ᱟᱫᱚ ᱚᱱᱟ ᱦᱚᱸ ᱟᱹᱰᱤ ᱜᱟᱱ ᱜᱮ ᱦᱟᱸᱜ ᱦᱩᱭᱩᱜᱼᱟ ᱟᱞᱮ ᱥᱮᱫ ᱫᱚ ᱟᱫᱚ ᱚᱱᱟ ᱫᱚ ᱜᱟᱹᱰᱤᱭᱟᱹ ᱯᱤᱱᱰᱦᱟᱹ ᱨᱮ ᱥᱮ ᱚᱱᱟ ᱟᱭᱥᱮ ᱵᱟᱲᱜᱮ ᱠᱚᱨᱮᱢ ᱮᱨ ᱫᱟᱲᱮᱭᱟᱜᱼᱟ᱾ ᱥᱮ ᱤᱱᱟᱹ ᱵᱟᱫᱽ ᱠᱟᱛᱮᱫ ᱢᱮᱛᱟᱜ ᱢᱮ ᱚᱱᱟ ᱚᱱᱟ ᱚᱲᱟᱜ ᱠᱚᱨᱮ ᱦᱚᱸᱠᱚ ᱨᱚᱦᱚᱭ ᱵᱟᱲᱟ ᱠᱟᱜ ᱜᱮᱭᱟ ᱢᱤᱫ ᱵᱟᱨ ᱫᱟᱨᱮ ᱠᱚ ᱦᱚᱸ ᱾ ᱟᱫᱚ ᱟᱯᱮ ᱥᱮᱫ ᱫᱚ ᱱᱚᱣᱟ ᱨᱟᱦᱮᱲ ᱠᱚ ᱫᱚ ᱠᱚ ᱮᱨ ᱵᱟᱲᱟᱭ ᱜᱮᱭᱟ ᱥᱮ ᱵᱟᱠᱚ ᱮᱨᱟ ᱾
ᱟᱫᱚ ᱚᱱᱮᱧ ᱞᱟᱹᱭ ᱠᱮᱫ ᱚᱱᱟ ᱫᱚ ᱯᱩᱠᱛᱤ ᱯᱟᱲᱟᱛ ᱠᱚᱨᱮ ᱜᱮ ᱠᱚ ᱮᱨᱟ᱾ ᱟᱫᱚ ᱮᱠᱥᱴᱨᱟ ᱵᱮᱹᱫᱽ ᱠᱚᱨᱮ ᱫᱚ ᱵᱟᱝ ᱠᱚ ᱮᱨ ᱜᱤᱭᱟ ᱱᱚᱣᱟ ᱠᱚ ᱫᱚ ᱟᱨᱠᱤ ᱟᱨ ᱾ ᱛᱚ ᱚᱠᱚᱡ ᱤᱱᱟᱹ ᱠᱷᱚᱡ ᱰᱟᱹᱦᱤ ᱧᱚᱜ ᱜᱮᱛᱟᱭᱟ ᱵᱟᱹᱫᱽ ᱠᱷᱮᱛ ᱠᱚ ᱦᱮᱸᱥᱮ ᱚᱱᱟ ᱠᱚᱨᱮ ᱫᱚ ᱦᱳᱭ ᱛᱚ ᱵᱤᱨ ᱧᱚᱜ ᱟᱨᱠᱤ ᱩᱱᱠᱩ ᱫᱚ ᱚᱱᱟ ᱠᱚᱨᱮ ᱨᱟᱦᱮᱲ ᱠᱚ ᱮᱨ ᱠᱤᱭᱟᱹ ᱠᱚ ᱦᱮᱸ ᱾ ᱟᱪᱪᱷᱟ
ᱟᱪᱷᱟ ᱟᱹᱰᱤ ᱱᱟᱯᱟᱭ ᱟᱫᱚ ᱱᱚᱜᱼᱚᱭ ᱟᱞᱮ ᱥᱮ ᱪᱮᱫ ᱫᱚ ᱱᱚᱜᱼᱚᱭ ᱚᱱᱟ ᱠᱚ ᱫᱚ ᱦᱟᱸᱜ ᱟᱹᱰᱤ ᱜᱟᱱ ᱠᱚ ᱮᱨᱟ᱾ ᱟᱨ ᱤᱱᱟᱹ ᱵᱟᱫᱽ ᱠᱟᱛᱮ ᱟᱞᱮ ᱥᱮᱫ ᱫᱚ ᱢᱮᱛᱟᱜ ᱢᱮ ᱚᱱᱟ ᱪᱟᱥ ᱵᱟᱥ ᱞᱟᱹᱜᱤᱫ ᱛᱮᱦᱚᱸ ᱚᱱᱟ᱾ ᱥᱟᱨᱠᱟᱨ ᱠᱚᱨᱮ ᱠᱷᱚᱡ ᱠᱩᱧ ᱠᱚᱠᱚ ᱮᱢ ᱵᱟᱲᱟᱣ ᱟᱠᱟᱫ ᱠᱚᱣᱟ ᱛᱚ ᱚᱱᱟᱛᱮ ᱟᱹᱰᱤ ᱱᱟᱯᱟᱭ ᱪᱟᱥ ᱵᱟᱥ ᱦᱩᱭᱩᱜ ᱠᱟᱱᱟ᱾ ᱵᱚᱞᱮ ᱚᱱᱟ ᱛᱮ ᱜᱮ ᱱᱚᱜᱼᱚᱭ ᱢᱮᱛᱟᱜ ᱢᱮ ᱵᱮᱸᱜᱟᱲᱮᱢ ᱪᱟᱥᱟ ᱟᱞᱩᱢ ᱪᱟᱥᱟ ᱥᱮ ᱥᱟᱹᱨᱩᱢ ᱪᱟᱥᱟ ᱥᱮ ᱚᱱᱟ ᱵᱷᱤᱱᱰᱤ ᱠᱟᱨᱞᱟ ᱱᱚᱣᱟ ᱠᱚ ᱟᱹᱰᱤᱜᱟᱱ ᱦᱩᱭᱩᱜ ᱠᱟᱱᱟ᱾ ᱟᱫᱚ ᱟᱯᱮ ᱥᱮᱫ ᱫᱚ ᱚᱱᱠᱟᱱᱟᱜ ᱮᱸ ᱥᱩᱵᱤᱫᱷᱟ ᱯᱮ ᱧᱟᱢ ᱵᱟᱲᱟᱣ ᱟᱠᱟᱜᱼᱟ ᱥᱮ ᱵᱟᱝ ᱵᱚᱞᱮ ᱥᱟᱨᱠᱟᱨ ᱵᱟᱞᱟ ᱠᱷᱚᱡ ᱠᱩᱧ ᱠᱚ ᱥᱮ ᱫᱟᱜ ᱨᱮᱭᱟᱜ ᱡᱟᱦᱟᱸᱴᱟᱜ ᱜᱮ ᱥᱩᱵᱤᱫᱷᱟ
ᱟᱫᱚ ᱟᱞᱮ ᱚᱱᱛᱮ ᱫᱚᱧ ᱞᱟᱹᱭᱟᱢ ᱠᱟᱱ ᱫᱚ ᱦᱚᱲᱚ ᱦᱚᱲᱚ ᱵᱚᱞᱛᱮ ᱟᱞᱮ ᱚᱲᱟᱜ ᱨᱮᱢᱟ ᱫᱟᱜ ᱨᱮᱱᱟᱜ ᱵᱮᱵᱚᱥ ᱫᱚ ᱢᱮᱱᱟᱜ ᱟᱠᱟᱫ ᱜᱮ ᱟᱫᱚ ᱡᱚᱠᱷᱚᱱ ᱵᱟᱨᱭᱟ ᱢᱤᱱᱤ ᱛᱟᱞᱮ ᱢᱤᱫᱴᱟᱝ ᱫᱚ ᱚᱲᱟᱜ ᱨᱮ ᱞᱟᱹᱜᱤᱫ ᱢᱤᱫᱴᱟᱝ ᱢᱮᱱᱟᱜ ᱟᱠᱟᱫᱟ᱾ ᱟᱨ ᱢᱤᱫᱴᱟᱝ ᱫᱚ ᱦᱩᱭᱩᱜ ᱠᱟᱱᱟ ᱵᱟᱹᱫᱽ ᱠᱷᱮᱛ ᱨᱮ ᱢᱤᱫᱴᱟᱝ ᱢᱮᱱᱟᱜ ᱛᱟᱞᱮᱭᱟ ᱢᱤᱦ ᱚᱱᱟ ᱯᱚᱨᱮ ᱥᱚᱨᱠᱟᱨ ᱞᱟᱹᱜᱤᱫ ᱛᱚ ᱟᱫᱚ ᱦᱟᱸᱜ ᱫᱟᱜ ᱨᱮᱱᱟᱜ ᱟᱞᱮ ᱫᱚ ᱮᱢ ᱟᱱᱟᱴ ᱵᱟᱹᱱᱩᱜ ᱟᱛᱚ ᱟᱞᱮ ᱚᱱᱛᱮ ᱫᱚ ᱤᱱᱟᱹᱛᱮ ᱥᱚᱨᱠᱟᱨ ᱫᱚ ᱚᱝᱠᱟ ᱫᱟᱹᱵᱤ ᱫᱚ ᱵᱟᱝ ᱦᱩᱭ ᱟᱠᱟᱱᱟ ᱚᱝᱠᱟ ᱫᱚ ᱪᱮᱫ ᱦᱚᱸ ᱵᱟᱝ ᱦᱮᱸᱥᱮ
ᱟᱪᱪᱷᱟ ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱦᱚᱸ ᱚᱱᱟ ᱟᱹᱰᱤ ᱜᱟᱱ ᱜᱮ ᱪᱟᱥᱵᱟᱥ ᱫᱚ ᱦᱩᱭᱩᱜᱼᱟ ᱤᱱᱟᱹ ᱵᱟᱫᱽ ᱠᱟᱛᱮᱫ ᱟᱨ ᱟᱞᱮ ᱥᱮᱫ ᱫᱚ ᱱᱚᱜᱼᱚᱸᱭ ᱠᱚᱱᱰᱦᱟ ᱥᱮᱢ ᱢᱮᱱ ᱠᱮᱭᱟ ᱚᱱᱟ ᱦᱚᱛᱚᱫ ᱠᱚᱱᱰᱦᱟ ᱟᱨ ᱚᱱᱟ ᱠᱟᱨᱞᱟ ᱠᱚ ᱯᱩᱨᱟᱹᱭ ᱠᱚ ᱱᱚᱣᱟ ᱠᱚᱫᱚ ᱦᱟᱸᱜ ᱨᱟᱪᱟᱜᱽ ᱨᱮᱜᱮ ᱡᱟᱹᱥ ᱡᱟᱹᱥᱛᱤ ᱫᱚᱠᱚ ᱮᱨᱟ ᱮᱨᱮᱧ ᱢᱮᱱᱮᱫ ᱠᱟᱱ ᱚᱱᱟ ᱠᱚ ᱨᱚᱦᱚᱭᱟ ᱟᱨ ᱤᱱᱟᱹ ᱵᱟᱫᱽ ᱠᱟᱛᱮᱫ ᱫᱚ ᱚᱱᱟ ᱠᱚᱱᱰᱦᱟ ᱟᱨ ᱦᱚᱛᱚᱫ ᱫᱚ ᱦᱟᱸᱜ ᱢᱮᱛᱟᱜ ᱢᱮ ᱚᱱᱟ ᱥᱟᱹᱲᱤᱢ ᱨᱮᱜᱮ ᱠᱚ ᱱᱟᱹᱲᱤ ᱠᱟᱜᱼᱟ᱾ ᱟᱫᱚ ᱦᱮᱸ ᱢᱟ ᱱᱚᱜᱼᱚᱭ ᱵᱟᱹᱭᱛᱮ ᱵᱟᱹᱭᱛᱮ ᱥᱚᱢᱚᱭ ᱦᱚᱸ ᱢᱩᱪᱮᱫ ᱥᱮ ᱪᱟᱞᱟᱜ ᱠᱟᱱ ᱛᱟᱞᱟᱝᱼᱟ ᱟᱫᱚ ᱢᱤᱫ ᱵᱟᱨ ᱠᱟᱛᱷᱟ ᱢᱩᱪᱟᱹᱫ ᱨᱮᱢ ᱨᱚᱲᱮᱫ ᱠᱟᱱ ᱠᱷᱟᱡ ᱨᱚᱲ ᱛᱟᱞᱟᱝ ᱢᱮ ᱟᱨᱠᱷᱟᱡ ᱟᱨᱦᱚᱸ ᱫᱚᱦᱲᱟᱹᱧ
ᱟᱪᱪᱷ ᱦᱮᱸᱻᱦᱮᱸᱻ ᱴᱷᱤᱠ ᱜᱮᱭᱟ ᱜᱚᱝᱠᱮ ᱴᱷᱤᱠ ᱟᱨᱚ ᱚᱱᱠᱟᱜᱮ ᱯᱚᱨᱮ ᱛᱮᱞᱟᱝ ᱨᱚᱯᱚᱲ ᱦᱮᱸ ᱥᱮ ᱵᱷᱟᱜᱮᱧ ᱵᱩᱡᱷᱟᱹᱣ ᱠᱮᱫᱟ ᱱᱚᱜᱼᱚᱭ ᱡᱮ ᱟᱢ ᱥᱟᱶ ᱨᱚᱯᱚᱲ ᱠᱟᱛᱮᱜ ᱦᱮᱸ ᱴᱷᱤᱠᱮ ᱢᱟᱱ ᱛᱚᱵᱮ ᱡᱚᱦᱟᱨ ᱜᱮ
ᱦᱮᱸ ᱢᱟ ᱠᱚᱞ ᱫᱚᱲᱟᱭᱮᱫᱟᱹᱧ ᱛᱚᱵᱮ ᱥᱮ ᱟᱨᱦᱚᱸ ᱚᱝᱠᱟ ᱜᱮ ᱡᱩᱫᱤ ᱯᱤ ᱯᱷᱨᱤ ᱜᱮ ᱠᱷᱟᱡ ᱫᱚᱢ, ᱦᱮᱸ ᱡᱚᱦᱟᱨ ᱜᱮ